ᱦᱮᱞᱳ ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ ᱢᱟ
ᱢᱟ ᱡᱚᱦᱟᱨ ᱜᱮ ᱪᱮᱫ ᱞᱮᱠᱟ ᱥᱟᱸᱫᱮᱥ ᱠᱚ ᱢᱮᱱᱟᱜᱼᱟ
ᱥᱟᱸᱫᱮᱥ ᱫᱚ ᱟᱹᱰᱤ ᱥᱤᱛᱩᱝ ᱠᱟᱱᱟ ᱟᱞᱮ ᱥᱮᱫ ᱫᱚ ᱟᱯᱮ ᱫᱤᱥᱚᱢ ᱥᱮᱫ ᱜᱮ ᱪᱮᱫ ᱞᱮᱠᱟ
ᱥᱤᱛᱩᱝ ᱢᱟ ᱱᱚᱛᱮ ᱦᱚᱸ ᱥᱤᱛᱩᱝ ᱠᱟᱱ ᱜᱮᱭᱟ
ᱟᱨ ᱥᱤᱛᱩᱝ ᱨᱮᱦᱚᱸ ᱛᱮᱦᱮᱧ ᱫᱚ ᱠᱟᱹᱴᱤᱡ ᱦᱚᱭ ᱫᱟᱭ ᱚᱱᱟ ᱠᱷᱟᱹᱛᱤᱨ ᱛᱮ ᱱᱟᱯᱟᱭ ᱧᱚᱜ ᱵᱩᱡᱷᱟᱹᱜ ᱠᱟᱱᱟ ᱵᱟᱠᱷᱟᱡ ᱫᱚ ᱦᱳᱞᱟ ᱢᱟᱦᱫᱮᱨ ᱡᱟ ᱟᱞᱮ ᱥᱮᱫ ᱩᱦᱩᱜ ᱟᱹᱭᱠᱟᱹᱜ ᱠᱟᱱ ᱛᱟᱦᱮᱱᱟ ᱢᱟᱱᱮ ᱫᱩᱲᱩᱵ ᱛᱟᱦᱮᱸ ᱟᱹᱰᱤ ᱢᱩᱥᱠᱤᱞ ᱵᱩᱡᱷᱟᱹᱜ ᱠᱟᱱ ᱛᱟᱦᱮ ᱱᱟ
ᱦᱮ ᱱᱚᱛᱮ ᱦᱚᱸ ᱟᱹᱰᱤ ᱡᱟᱹᱥᱛᱤ ᱥᱤᱛᱩᱝ ᱛᱟᱦᱮᱸ ᱜᱮ ᱵᱟᱝ ᱛᱟᱦᱮᱸ ᱠᱟᱱᱟ
ᱟᱨ ᱛᱟᱦᱚᱞᱮ ᱛᱮᱦᱮᱧ ᱫᱚ ᱚᱲᱟᱜ ᱠᱚᱨᱮ ᱜᱮ ᱥᱮ ᱡᱟᱦᱟ ᱱᱟᱜ ᱠᱟᱹᱢᱤ ᱦᱩᱭᱩᱜ ᱠᱟᱱᱟ
ᱦᱮᱸ ᱛᱮᱦᱮᱧ ᱫᱚ ᱚᱲᱟᱜ ᱠᱚᱨᱮ ᱜᱮ ᱚᱲᱟᱜ ᱠᱚᱨᱮ ᱜᱮ ᱠᱟ. ᱢᱤ ᱥᱤᱛᱩᱝ ᱥᱤᱛᱩᱝ ᱢᱟ ᱥᱟᱦᱟᱣ ᱜᱮ ᱵᱟᱝ ᱥᱟᱦᱟᱜ ᱠᱟᱱᱟ ᱚᱱᱠᱟᱭ ᱥᱤᱛᱩᱝ ᱮᱫᱟ
ᱦᱩᱸ ᱦᱩᱸ
ᱟᱨ ᱠᱚᱱᱳ ᱢᱮᱱ ᱨᱮᱱᱟᱜ ᱜᱮ ᱵᱟᱹᱱᱩᱜᱼᱟ ᱟᱹᱰᱤ ᱡᱟᱹᱥᱛᱤ ᱥᱤᱛᱩᱝ ᱫᱟ ᱢᱟᱱᱮ ᱱᱚᱭᱟ ᱞᱚᱞᱚ ᱥᱤᱛᱩᱝ ᱟᱨ ᱦᱳᱭ ᱟᱴᱤ ᱟᱹᱰᱤ ᱵᱟᱹᱲᱤᱡ ᱟᱴᱠᱟᱨᱚᱜ ᱠᱟᱱᱟ
ᱵᱟ. ᱛ ᱥᱮᱫ ᱠᱚᱫᱚ ᱦᱳᱭ
ᱟᱨ ᱟᱨ ᱵᱟ. ᱥᱠᱟᱹᱜ ᱠᱚᱫᱚ ᱦᱩᱭᱱᱟ ᱱᱤᱛᱚᱜ ᱛᱩᱯᱩ ᱵᱟᱲᱟᱜ ᱦᱩᱭᱩᱜᱼᱟ ᱵᱟᱹᱥᱟᱹ ᱠᱚᱫᱚ ᱦᱩᱭ ᱵᱟᱲᱟᱦᱟᱱᱟ ᱛᱩᱯᱩ ᱵᱟᱲᱟ
ᱦᱮ ᱛᱩᱯᱩ ᱞᱟᱹᱜᱤᱫ ᱜᱮ ᱨᱮᱰᱤ ᱦᱩᱭ ᱠᱟᱱᱟ ᱛᱩᱯᱩᱱ ᱜᱮ ᱢᱮᱱ ᱦᱩᱭᱩᱜ ᱠᱟᱱᱟ ᱟᱫᱚ ᱠᱟᱹᱴᱤᱡ ᱡᱤᱨᱟᱹᱜ ᱦᱩᱭᱩᱜ ᱠᱟᱱᱟ ᱥᱤᱛᱩᱝ ᱦᱚᱸ ᱫᱚᱢᱮ ᱵᱩᱡᱷᱟᱹᱜ ᱠᱟᱱᱟ
ᱦᱮᱸ ᱦᱮᱸᱥᱤᱛᱩᱝ ᱛᱮ ᱥᱟᱦᱟᱣ ᱜᱮ ᱵᱟᱝ ᱥᱟᱦᱟᱜ ᱠᱟᱱᱟ
ᱦᱩᱸ ᱦᱩᱸ
ᱟᱨ ᱜᱟᱰᱟ ᱫᱷᱟᱨᱮ ᱥᱮᱫ ᱨᱮ ᱠᱷᱮᱛ ᱠᱚᱨᱮ ᱢᱤᱫ ᱵᱟᱨ ᱡᱚᱸᱰᱨᱟ ᱠᱚ ᱢᱮᱱᱟᱜᱼᱟ ᱤᱭᱟᱹ ᱠᱚ ᱥᱚᱵᱡᱤ ᱠᱚ ᱢᱮᱱᱟᱜᱼᱟ ᱚᱱᱟ ᱠᱚ ᱠᱚᱭᱚᱜ ᱵᱟᱲᱟ ᱟᱹᱜᱩᱭ ᱦᱩᱭᱩᱜᱼᱟ ᱢᱮᱱ ᱦᱩᱭᱩᱜ ᱠᱟᱱᱟ ᱟᱨ ᱚᱱᱟ ᱥᱟᱶ ᱛᱮ ᱛᱩᱯᱩ ᱦᱤᱡᱩᱜ ᱦᱩᱭᱩᱜᱼᱟ
ᱦᱩᱸ ᱪᱮᱫ ᱞᱮᱠᱟ ᱡᱚᱱᱰᱨᱟ ᱠᱚᱫᱚ ᱵᱤᱞᱤᱜ ᱠᱟᱱᱟ ᱥᱮ ᱟᱣᱨᱤ ᱥᱮ ᱱᱟᱦᱟᱜ ᱱᱟᱦᱟᱜ ᱯᱮ ᱨᱚᱦᱚᱭ ᱠᱟᱫᱟ
ᱦᱮᱸ ᱢᱟᱱᱮ ᱜᱟᱫᱟᱨ ᱠᱟᱱᱟ ᱨᱟᱯᱟᱜ ᱡᱚᱢ ᱞᱟᱹᱜᱤᱫ ᱟᱹᱰᱤ ᱪᱮᱦᱨᱟ ᱦᱩᱭ ᱠᱟᱱᱟ
ᱛᱤᱱᱟᱹᱜ ᱜᱟᱱ ᱮᱨᱤᱭᱟ ᱨᱮ ᱢᱮᱱᱟᱜ ᱪᱚᱝ
ᱳᱭ ᱛᱤᱱᱟᱹᱜ ᱜᱟᱱ ᱞᱟᱹᱭᱟ ᱟᱫᱷᱟ ᱵᱤᱜᱷᱟᱹ ᱜᱟᱱ ᱰᱷᱮᱨ ᱫᱚ ᱵᱟᱹᱱᱩᱜᱼᱟ
ᱟᱫᱚ ᱚᱱᱟ ᱫᱚ ᱪᱮᱫ ᱞᱮᱠᱟ ᱚᱲᱟᱜ ᱨᱮᱱᱟᱜ ᱪᱟᱨᱟ ᱜᱮ ᱥᱮ ᱵᱷᱩᱨᱛᱟᱹ ᱛᱩᱨᱛᱟᱹ ᱢᱟᱨᱟᱝ ᱡᱟᱦᱟᱸ
ᱵᱟᱝ ᱚᱲᱟᱜ ᱨᱮᱱᱟᱜ ᱫᱚ ᱵᱟᱝ ᱱᱮᱛᱟᱨ ᱫᱚ ᱚᱲᱟᱜ ᱠᱚ ᱫᱚ ᱤᱛᱟᱹ ᱠᱚ ᱫᱚ ᱵᱟᱵᱚᱱ ᱫᱚᱦᱚᱭ ᱫᱟ ᱥᱮ ᱡᱚᱛᱚ ᱥᱮᱭ ᱫᱚᱠᱟᱱ ᱠᱷᱚᱱ ᱠᱤᱨᱤᱧ ᱟᱹᱜᱩ ᱵᱷᱚᱨᱥᱟ ᱜᱮ
ᱛᱤᱱ ᱯᱮᱠᱮᱴ ᱢᱮᱱᱟᱜᱼᱟ
ᱵᱟᱹᱱᱩᱜᱼᱟ ᱢᱤᱫ ᱯᱮᱠᱮᱴ ᱦᱚᱸ ᱚᱱᱟ ᱦᱟᱯ ᱯᱮᱠᱮᱴ ᱜᱮ ᱞᱩᱡ ᱜᱮ ᱦᱟᱛᱟᱣ ᱟᱹᱜᱩ ᱠᱟᱛᱮᱫ ᱨᱚᱦᱚᱭ ᱦᱩᱭ ᱞᱮᱱᱟ ᱤᱱᱠᱟᱹ ᱡᱚᱢ ᱵᱟᱲᱟ ᱞᱟᱹᱜᱤᱫ ᱟᱠᱷᱨᱤᱧ ᱞᱟᱹᱜᱤᱫ ᱫᱚ ᱵᱟ ᱚᱱᱟ ᱦᱚᱸ ᱢᱟᱱᱮ ᱪᱮᱫ ᱞᱤᱧ ᱢᱮᱱᱟ ᱟᱞᱮ ᱫᱚ ᱵᱟᱞᱮ ᱨᱚᱦᱚᱭ ᱨᱚᱦᱚᱭ ᱠᱟᱫᱟ ᱟᱞᱮᱭᱟᱜ ᱠᱷᱮᱛ ᱨᱮᱜᱮ ᱢᱟᱱᱮ ᱢᱟᱢᱟ ᱦᱚᱲᱮ ᱨᱚᱦᱚᱭ ᱠᱟᱫᱟ ᱟᱞᱮᱭᱟᱜ ᱠᱷᱮᱛ ᱠᱚ ᱯᱷᱟᱸᱠᱟ ᱜᱮ ᱛᱟᱦᱮ ᱱᱟ ᱵᱟᱞ ᱨᱚ ᱦᱳᱭ ᱟᱲᱮᱭᱟᱜᱼᱟ
ᱦᱮᱸ ᱟᱫᱚ ᱪᱮᱫᱠᱟ ᱦᱟᱹᱨᱭᱟᱹᱨ ᱧᱮᱞᱚᱜ ᱠᱟᱱᱟ ᱥᱮ ᱵᱟᱝ
ᱦᱮᱸ ᱦᱟ. ᱨᱭᱟ. ᱨ ᱜᱟᱫᱟᱨ ᱠᱷᱚᱱ ᱯᱟᱨᱚᱢᱚᱜ ᱞᱟᱹᱜᱤ ᱫᱚᱜ ᱠᱟᱱᱟ ᱵᱤᱞᱤᱜ ᱞᱟᱹᱜᱤ ᱫᱚᱜ ᱠᱟᱱᱟ ᱟᱫᱚ ᱪᱮᱬᱮ ᱠᱚᱦᱚ ᱫᱚᱢᱮ ᱠᱚ ᱡᱚᱢ ᱮᱫᱟ
ᱦᱩᱸ ᱦᱩᱸ ᱡᱚᱢ ᱜᱮᱭᱟ ᱠᱚ ᱪᱮᱫᱟᱜ ᱵᱟᱝ ᱱᱚᱝᱠᱟᱭ ᱵᱟᱦᱟᱞᱟ
ᱦᱩᱸ ᱦᱩᱸ ᱛᱮᱦᱮᱧ ᱫᱚ ᱪᱮᱫ ᱞᱮᱠᱟ ᱵᱩᱡᱷᱟᱹᱜ ᱠᱟᱱᱟ ᱛᱮᱦᱮᱧ ᱫᱚ ᱡᱟᱹᱱᱤᱡ ᱫᱟᱜ ᱠᱚ ᱵᱟᱝ ᱦᱤᱡᱩᱜᱼᱟ ᱥᱮ ᱦᱤᱡᱩᱜ ᱞᱮᱠᱟ ᱵᱮᱱ ᱵᱩᱡᱽ ᱮᱫᱟ
ᱛᱮᱦᱮᱧ ᱫᱚ ᱛᱮᱦᱮᱧ ᱫᱟᱜ ᱛᱟᱦᱮᱸ ᱠᱟᱱᱟ ᱚᱱᱟ ᱢᱟ ᱧᱩᱨᱮᱱᱟ ᱥᱟᱛ ᱛᱟᱹᱨᱤᱠᱷ ᱥᱮ ᱛᱮᱦᱮᱸᱧ ᱥᱟᱛ ᱛᱟᱹᱨᱤᱠᱷ ᱫᱚ ᱫᱟᱜ ᱫᱟᱜ
ᱥᱟᱛ ᱛᱟᱨᱤᱠ ᱦᱤᱡᱩᱜ
ᱥᱟᱛ ᱥᱟᱴ
ᱟᱴ ᱠᱟᱱᱟ ᱛᱮᱦᱮᱧ ᱫᱚ
ᱩᱱᱟᱜ ᱛᱚ ᱥᱟᱛ ᱛᱟᱹᱨᱤᱠᱷ ᱨᱮᱢᱟ ᱫᱟᱜ ᱛᱟᱦᱮᱸ ᱞᱮᱱᱟ ᱦᱚᱞᱟ ᱦᱚᱞᱟ ᱢᱟ ᱫᱟᱜ ᱧᱩᱨ ᱮᱱᱟ
ᱟᱫᱚ ᱦᱚᱞᱟ ᱫᱟᱜ ᱛᱟᱦᱮᱸ ᱠᱟᱱᱟ ᱛᱟᱦᱮᱸᱦᱮ ᱫᱚ ᱫᱟᱜ ᱵᱟᱹᱱᱩᱜᱼᱟ ᱮᱱᱛᱮ ᱨᱮᱦᱚᱸ ᱫᱟᱜ ᱡᱩᱫᱤ ᱧᱩᱨᱩᱜ ᱠᱷᱟᱱ
ᱥᱟᱵ ᱢᱮ
ᱫᱚ ᱦᱮᱡ ᱫᱟᱱᱟᱟᱲᱮ
ᱥᱤᱭᱳᱜ ᱠᱷᱮᱛ ᱠᱚᱫᱚᱯᱮ ᱥᱤ ᱵᱟᱲᱟᱭᱮᱫᱟ ᱥᱮ ᱵᱟᱝ
ᱫᱟᱜ ᱛᱮ ᱯᱩᱨᱟᱹ ᱰᱟᱵᱨᱟ ᱟᱠᱟᱱᱟ ᱥᱤ ᱦᱚᱞᱟ ᱢᱟᱫᱷᱮᱨ ᱫᱟᱜ ᱵᱟᱝ ᱦᱩᱭᱞᱮᱱᱟ ᱩᱱ ᱨᱮ ᱢᱮᱱᱮᱫ ᱛᱟᱦᱮᱱ ᱥᱤ ᱢᱮᱱᱛᱮ ᱱᱟᱦᱮᱞ ᱰᱟᱝᱨᱤ ᱠᱚᱞᱮ ᱤᱫᱤ ᱞᱮᱫ ᱠᱚᱣᱟ ᱫᱟᱜ ᱯᱮᱨᱮᱡ ᱟᱠᱟᱱᱟ ᱯᱩᱨᱟᱹ ᱠᱷᱮᱛ ᱨᱮ
ᱚ ᱵᱟᱝ ᱱᱮᱛᱟᱨ ᱫᱚ ᱟᱹᱰᱤ ᱦᱚᱲ ᱜᱮ ᱱᱟᱦᱮᱞ
ᱵᱟᱜ
ᱰᱟᱝᱨᱤ ᱠᱚᱫᱚ ᱵᱟᱠᱚ ᱥᱮ ᱮᱫᱟ ᱥᱮ ᱴᱮᱠᱟᱨ ᱠᱚᱛᱮ ᱠᱚ ᱥᱤ ᱵᱟᱲᱟᱭᱮᱫᱟ
ᱟᱫᱚ ᱵᱟᱝ ᱚᱱᱠᱟ ᱞᱮᱠᱟ ᱡᱩᱫᱤ ᱠᱮᱹᱴᱮᱡ ᱛᱟᱦᱮᱱᱟ ᱦᱤᱥᱟᱹᱵᱽ ᱛᱟᱦᱚᱞᱮ ᱴᱨᱟᱠᱴᱟᱨ ᱛᱮ ᱥᱤ ᱦᱩᱭᱩᱜᱼᱟ ᱛᱚ ᱯᱩᱨᱟᱹ ᱫᱟᱜ ᱛᱮ ᱯᱮᱨᱮᱡ ᱠᱮᱫᱟᱭ ᱯᱟᱪ ᱵᱟᱲᱭᱟ. ᱦᱟᱥᱟ ᱫᱚ ᱵᱟᱝ ᱜᱟᱱᱚᱜ ᱠᱟᱱᱪᱚᱝ ᱵᱟᱨᱯᱮ ᱢᱟᱦᱟ ᱜᱟᱱ
ᱛᱟᱸᱜᱮ ᱦᱳᱭᱳᱜᱼᱟ ᱨᱚᱦᱚᱨᱚᱜᱼᱟ ᱛᱟᱨᱯᱚᱨᱮ ᱫᱚᱦᱲᱟ ᱛᱮ ᱦᱳᱭᱳᱜᱼᱟ ᱦᱳᱭᱳᱜᱼᱟ
ᱟᱠᱚ ᱫᱚ ᱛᱟᱦᱚᱞᱮ ᱟᱞᱮ ᱠᱚᱨᱮ ᱡᱮᱢᱚᱱ ᱤᱭᱟ ᱱᱤᱭᱟᱹ ᱥᱚᱵᱡᱤ ᱠᱚ ᱢᱮᱱᱟᱜᱼᱟ ᱜᱚᱰᱟ ᱠᱚᱨᱮ ᱦᱚᱛᱚᱛ ᱠᱚ ᱡᱚᱲᱟ ᱠᱚ ᱵᱷᱤᱱᱰᱤ ᱠᱚ ᱫᱚᱢᱮ ᱠᱚ ᱪᱟᱥ ᱟᱠᱟᱫᱟ ᱚᱱᱠᱟ ᱫᱚ ᱟᱯᱮ ᱥᱮᱫ ᱫᱚ ᱚᱱᱟ ᱠᱚᱫᱚ ᱨᱚᱦᱚᱭ ᱟᱠᱟᱫᱟ ᱥᱮ ᱵᱟᱝ
ᱵᱟᱝ ᱜᱮ ᱨᱚᱦᱚᱭ ᱦᱩᱭᱩᱜ ᱠᱟᱱ ᱛᱟᱦᱮᱸᱫ ᱱᱤᱛᱚᱝ ᱫᱚ
ᱦᱩᱸ
ᱵᱟᱝ ᱨᱚᱦᱚᱭ ᱦᱩᱭ ᱟᱠᱟᱱᱟ᱾
ᱢᱟᱱᱮ ᱯᱷᱟᱸᱠᱟ ᱜᱮᱭᱟ ᱛᱟᱞᱦᱮ
ᱦᱟᱸ
ᱠᱷᱮᱛ ᱵᱟᱹᱫᱽ ᱠᱚᱫᱚ ᱛᱟᱦᱮ ᱱᱤᱛᱳᱜ ᱫᱚ ᱯᱩᱨᱟᱹ ᱯᱷᱟᱸᱠᱟ ᱜᱮᱭᱟ ᱟᱯᱮ ᱥᱮᱫ ᱫᱚ
ᱦᱮᱸ ᱱᱤᱛᱚᱜ ᱫᱚ ᱯᱷᱟᱠᱟ ᱜᱮᱭᱟ ᱵᱟᱹᱱᱩᱜ-ᱟ ᱪᱮᱫ ᱦᱚᱸ ᱫᱟᱜ ᱛᱮᱜᱮ ᱵᱟᱭ ᱦᱩᱭ ᱦᱚᱪᱚᱭ ᱫᱟ ᱚᱱᱠᱟ ᱞᱮᱠᱟ ᱫᱚ ᱱᱤᱛᱚᱝ ᱫᱚ ᱵᱟᱹᱱᱩᱜ-ᱟ ᱛᱩᱯᱩ ᱵᱟᱲᱟ ᱥᱮᱱᱚᱜ ᱦᱩᱭᱩᱜ-ᱟ ᱟᱨᱚ ᱦᱟᱸ ᱨᱚᱯᱚᱲ ᱦᱩᱭᱩᱜ-ᱟ ᱨᱚᱯᱚᱲᱟ ᱵᱚᱱ
ᱚᱻ
ᱦᱮᱸ ᱛᱚ ᱢᱟ ᱛᱚᱵᱮ ᱦᱮᱸ